ᱦᱮᱸ ᱜᱚᱝᱠᱮ ᱡᱚᱦᱟᱨ ᱜᱮ
ᱨᱚᱲ ᱟᱸᱡᱚᱢᱚᱜ ᱠᱟᱱᱟ ᱤᱧᱟᱹᱜ ᱟᱪᱪᱷᱟ ᱟᱹᱰᱤ ᱱᱟᱯᱟᱭ ᱠᱟᱛᱷᱟ ᱛᱟᱦᱚᱞᱮ ᱜᱚᱝᱠᱮ ᱪᱮᱫ ᱮᱢ ᱪᱤᱠᱟᱹᱭᱮᱫᱟ ᱱᱤᱛᱚᱜ ᱫᱚ᱾
ᱱᱤᱛᱚᱜᱜ ᱫᱚ ᱦᱚᱜᱼᱚᱭ ᱠᱤᱫᱩᱩᱜ ᱫᱟᱠᱟ ᱠᱚ ᱡᱚᱢ ᱵᱟᱲᱟ ᱠᱟᱛᱮᱜ ᱠᱟᱹᱴᱤᱡ ᱡᱚᱢ ᱡᱤᱨᱟᱹᱜ ᱦᱩᱭᱩᱜ ᱠᱟᱱᱟ ᱦᱮᱸ ᱟᱨ ᱱᱚᱜᱚᱭ ᱡᱤᱨᱟᱹᱣ ᱵᱟᱲᱟ ᱠᱟᱛᱮ ᱦᱚᱭ ᱡᱟᱹᱯᱤᱫ ᱦᱩᱭᱩᱜᱼᱟ ᱱᱤᱛᱚᱜ ᱫᱚ ᱠᱟᱹᱢᱤ ᱠᱚᱦᱚᱸ ᱵᱟᱹᱱᱩᱜᱼᱟ ᱛᱚ ᱧᱤᱫᱟᱹ ᱫᱚ ᱠᱟᱹᱢᱤ ᱦᱚᱸ ᱪᱮᱫ ᱮᱢ ᱠᱟᱹᱢᱤᱭᱟᱹ ᱦᱮᱸ ᱪᱚ ᱛᱟᱦᱚᱞᱮ ᱟᱯᱮ ᱠᱚᱫᱚ ᱠᱤᱫᱩ ᱫᱟᱠᱟ ᱠᱚᱫᱚ ᱯᱮ ᱡᱚᱢ ᱵᱟᱲᱟ ᱠᱼᱟ ᱥᱮ ᱵᱟᱝ?
ᱟᱞᱮ ᱫᱚ ᱠᱤᱛᱩᱩᱵ ᱫᱟᱠᱟ ᱫᱚ ᱡᱚᱢ ᱦᱩᱭ ᱮᱱᱟ ᱦᱮᱸᱥᱮ ᱡᱚᱢ ᱠᱟᱛᱮᱜ ᱫᱟᱜ ᱠᱚ ᱧᱩ ᱵᱟᱲᱟ ᱠᱟᱛᱮ ᱛᱮ ᱠᱟᱹᱴᱤᱡ ᱫᱩᱲᱩᱵ ᱵᱟᱲᱟ ᱦᱩᱭ ᱠᱟᱱᱟ᱾ ᱡᱤᱨᱟᱹᱜ ᱦᱩᱭᱩᱜ ᱠᱟᱱᱟ ᱦᱮᱸ ᱥᱮ
ᱦᱮᱸ
ᱢᱮᱱᱟᱠᱚ ᱡᱚᱢ ᱛᱚᱨᱟ ᱫᱚ, ᱜᱤᱛᱤᱡ ᱵᱟᱝ ᱜᱟᱱᱚᱜᱼᱟ, ᱛᱚ ᱾ ᱟᱫᱚ ᱚᱱᱟᱛᱮ ᱫᱩᱲᱩᱵ ᱦᱩᱭ ᱠᱟᱱᱟ ᱱᱟᱜ, ᱟᱨ ᱠᱟᱹᱴᱤᱡ ᱯᱚᱨᱮ ᱡᱟᱹᱯᱤᱫ ᱦᱩᱭᱩᱜᱼᱟ ᱾
ᱦᱮᱸ ᱾ ᱟᱪᱪᱷᱟ ᱛᱟᱦᱚᱞᱮ ᱪᱮᱫ ᱠᱚᱯᱮ ᱩᱛᱩ ᱞᱮᱫᱟ ᱛᱮᱦᱮᱧ ᱫᱚ?
ᱩᱛᱩ ᱵᱚᱞᱛᱮ ᱫᱚ ᱱᱟᱦᱟᱜ ᱮ ᱱᱤᱛᱚᱜ ᱫᱚ ᱵᱤᱨ ᱨᱮ ᱟᱹᱰᱤ ᱜᱟᱱ ᱳᱫ ᱠᱚ ᱦᱩᱭᱩᱜ ᱠᱟᱱᱟ᱾ ᱵᱤᱨ ᱠᱷᱚᱱ ᱩᱫᱽ ᱟᱨ ᱦᱟᱞᱟᱝ ᱟᱹᱜᱩ ᱦᱩᱭ ᱞᱮᱱᱟ ᱯᱟᱴᱠᱟ ᱩᱫᱽ ᱾ ᱛᱟᱨᱯᱚᱨᱮ ᱯᱩᱴᱠᱟᱹ, ᱯᱩᱴᱠᱟᱹ ᱞᱮᱴᱚᱞᱮᱫ ᱠᱚᱣᱟᱞᱮ ᱾ ᱟᱪᱷᱟ ᱚᱱᱟ ᱫᱚ ᱮᱱᱟᱱ ᱡᱚᱢ ᱦᱩᱭᱱᱟ ᱩᱛᱩ ᱞᱮᱠᱟ ᱛᱮᱫᱚ ᱵᱟᱝ ᱾ ᱮᱢᱱᱤ ᱞᱮᱴᱚ ᱠᱟᱛᱮᱜ, ᱟᱨ ᱩᱛᱩ ᱨᱮᱫᱚ ᱴᱟᱴᱠᱟ ᱩᱫᱽ ᱟᱨ ᱟᱨ ᱟᱹᱞᱩ ᱱᱚᱣᱟ ᱜᱮ ᱩᱛᱩ ᱦᱩᱭ ᱞᱮᱱᱟ ᱾ ᱟᱡᱚᱢ ᱮᱫᱟᱢ ᱜᱚᱝᱠᱮ?
ᱦᱮᱸ ᱟᱸᱡᱚᱢ ᱫᱟᱹᱧ ᱾
ᱟᱯᱮ ᱫᱚ ᱪᱮᱫ ᱠᱚᱯᱮ ᱩᱛᱩ ᱞᱮᱫᱟ ᱛᱟᱦᱚᱞᱮ?
ᱟᱞᱮ ᱫᱚ ᱱᱚᱜᱼᱚᱭ ᱡᱤᱞ ᱞᱤᱧ ᱩᱛᱩ ᱞᱮᱫᱟ ᱾ ᱦᱮᱸ ᱵᱷᱮᱱᱰᱤ ᱛᱟᱦᱮᱸ ᱠᱟᱱᱟ ᱟᱨ ᱯᱚᱴᱚᱞ ᱛᱟᱦᱮᱸ ᱠᱟᱱᱟ᱾ ᱦᱮᱸ ᱫᱟᱹᱞ ᱞᱮ ᱨᱟᱥᱮ ᱞᱮᱜᱼᱟ᱾ ᱟᱞᱮ ᱥᱮᱫ ᱫᱚ ᱯᱩᱴᱠᱟᱹ ᱩᱫᱽ ᱠᱚᱫᱚ ᱚᱢᱚᱱᱚᱜ ᱠᱟᱱ ᱜᱮᱭᱟ, ᱚᱢᱚᱱ ᱫᱚ ᱚᱱᱟ ᱵᱩᱱᱩᱢ ᱩᱫᱽ ᱠᱚ ᱦᱟᱱᱟ ᱠᱷᱤᱪᱩᱨᱤ ᱩᱫ ᱠᱚ ᱦᱮᱸ ᱚᱱᱟ ᱩᱫᱽ ᱠᱚᱦᱚᱸ ᱟᱞᱮ ᱫᱚ ᱵᱟᱝᱞᱮ ᱦᱟᱞᱟᱝ ᱠᱟᱫᱟ ᱮᱴᱟᱜ ᱦᱚᱲ ᱫᱚᱠᱚ ᱦᱟᱞᱟᱝ ᱟᱹᱜᱩᱮᱫ ᱛᱮᱠᱚ ᱡᱟᱨ ᱡᱮᱢᱚᱱ ᱩᱛᱩᱭ ᱫᱟᱠᱚ ᱦᱮᱸ ᱛᱮᱠᱮᱭ ᱫᱟᱠᱚ ᱾ ᱦᱚᱜᱼᱚᱝᱠᱟ ᱠᱟᱛᱮᱜ ᱠᱚ, ᱡᱚᱢᱮᱫ ᱜᱮᱭᱟ ᱟᱞᱮ ᱫᱚ ᱾ ᱚᱠᱚᱭ ᱦᱟᱞᱟᱝ ᱛᱟᱞᱮᱭᱟ ᱚᱱᱠᱟ ᱦᱟᱞᱟᱝ ᱪᱟᱞᱟᱜ ᱨᱮᱭᱟᱜ ᱥᱚᱢᱚᱭ ᱠᱚ ᱵᱟᱹᱱᱩᱜ ᱛᱟᱞᱮᱭᱟ ᱾ ᱚᱲᱟᱜ ᱨᱮᱭᱟᱜ ᱠᱟᱹᱢᱤ ᱠᱚᱦᱚᱸ ᱥᱟᱨᱟᱫᱤᱱ ᱠᱟᱹᱢᱤ ᱵᱟᱲᱟᱭ ᱦᱩᱭᱩᱜ ᱠᱟᱱᱟ, ᱛᱤ ᱨᱮᱫᱚ ᱳᱜ ᱮᱢ ᱦᱟᱞᱟᱝ-ᱟ᱾
ᱦ
ᱦᱚᱸ ᱟᱱᱟᱪ ᱠᱚ ᱨᱚᱦᱚᱭ ᱠᱟᱜ ᱛᱮᱞᱮ ᱾ ᱵᱟᱠᱷᱟᱱ ᱚᱱᱟ ᱦᱚᱸ ᱟᱠᱷᱤᱨᱤᱧ ᱟᱹᱜᱩ ᱠᱟᱛᱮᱜ ᱦᱟᱸᱜ ᱡᱚᱢ ᱦᱩᱭᱩᱜ ᱠᱟᱱ ᱛᱟᱞᱮᱭᱟ ᱾ ᱦᱩᱸ᱾
ᱟᱪᱪᱷᱟ ᱟᱹᱰᱤ ᱱᱟᱯᱟᱭ ᱠᱟᱛᱷᱟ ᱜᱚᱝᱠᱮ ᱾ ᱟᱨ ᱜᱚᱝᱠᱮ ᱟᱞᱮᱥᱮᱫ ᱢᱟ ᱫᱚᱢᱮ ᱦᱚᱭ ᱫᱟᱜ ᱾ ᱡᱟᱹᱲᱤᱭ ᱫᱟᱭ ᱦᱚᱭᱛᱮ ᱟᱹᱰᱤ ᱠᱤᱪᱷᱩ ᱫᱟᱨᱮ ᱠᱚ ᱨᱟᱹ ᱩᱫᱚᱜ ᱠᱟᱱᱟ ᱟᱯᱮᱥᱮᱫ ᱦᱚᱭ ᱫᱟᱜ ᱡᱟᱹᱲᱤᱭ ᱫᱟᱭ ᱥᱮ ᱵᱟᱝ?
ᱦᱮᱸ ᱦᱚᱭ ᱫᱟᱜ ᱫᱚ ᱡᱟᱹᱲᱤᱭ ᱜᱮ ᱦᱚᱜᱼᱚᱭ ᱾ ᱮᱱᱟᱱ ᱧᱚᱜ ᱠᱷᱚᱱᱟᱜ ᱜᱮ ᱫᱟᱜ ᱫᱟᱭ ᱧᱩ ᱛᱚᱨᱟ ᱠᱷᱚᱱᱟᱜ ᱜᱮ᱾ ᱦᱚᱭ ᱦᱟᱛᱮᱜ ᱫᱟᱜ ᱫᱟᱭ᱾ ᱱᱚᱝᱠᱟ ᱦᱩᱰᱩᱨ ᱵᱤᱡᱽᱞᱤ ᱛᱮᱜ ᱜᱮ ᱱᱟᱥᱮ ᱱᱟᱥᱮ ᱫᱚ ᱾ ᱦᱮᱸ ᱦᱮᱞᱳ ᱱᱤᱛᱚᱜ ᱦᱚᱸ ᱯᱷᱟᱹ ᱟᱣᱨᱤ ᱯᱟᱠᱟᱭ ᱛᱤᱱ ᱟᱱᱤᱡᱪᱚ ᱦᱟᱸᱜ ᱯᱷᱟᱠᱟᱭ ᱾ ᱟᱨ ᱱᱚᱜᱼ ᱚᱭ ᱫᱟᱜ ᱫᱟᱭ ᱾ ᱟᱹᱰᱤ ᱡᱩᱛ ᱨᱮᱭᱟᱲ ᱜᱮ ᱵᱩᱡᱩᱜ ᱠᱟᱱᱟ ᱦᱚᱜᱼᱚᱭ ᱱᱚᱝᱠᱟ ᱾ ᱦᱮᱸᱛᱳ ᱦᱟᱸᱜ ᱜᱟᱯᱟ ᱥᱮᱛᱟᱜᱚᱜ ᱦᱚᱸ ᱤᱧ ᱢᱚᱱᱮ ᱦᱩᱭᱩᱜ ᱠᱟᱱ ᱛᱤᱧᱟᱹ ᱵᱟᱹᱧ ᱪᱮ ᱥᱮᱛᱟᱜ ᱠᱟᱱᱟ ᱢᱮᱱᱛᱮ ᱚᱱᱠᱟᱨ ᱫᱟᱜᱟᱭ ᱩᱭᱩ ᱯᱚᱴᱚᱢ ᱠᱟᱛᱮᱫ ᱫᱚᱢᱮᱜᱮ ᱡᱟᱹᱯᱤᱫᱚᱜᱼᱟ, ᱚᱱᱠᱟ ᱟᱨᱦᱚᱸ ᱠᱟᱹᱢᱤ ᱞᱟᱸᱜᱟᱣ ᱠᱚᱜᱼᱟᱢ ᱾ ᱦᱮᱸ ᱦᱮᱸ ᱥᱮᱛᱟᱜᱚᱜ ᱨᱮᱦᱚᱸ ᱵᱟᱢ ᱫᱤᱥᱟᱹᱭᱟ ᱚᱱᱠᱟ ᱦᱚᱲ ᱠᱚᱦᱚᱸ ᱚᱱᱠᱟ ᱜᱤᱛᱤᱡ ᱠᱚᱜ ᱟᱢ ᱛᱚᱵᱮ ᱟᱫᱚ ᱦᱚᱲ ᱫᱚᱠᱚ ᱞᱟᱹᱭᱟ ᱱᱚᱜ ᱚᱭ ᱟᱸᱜᱟ ᱦᱟᱹᱵᱤᱡ ᱮ ᱜᱤᱛᱤᱡ ᱠᱟᱱ ᱜᱮᱭᱟ ᱢᱮᱱᱠᱷᱟᱱ ᱩᱱᱠᱩ ᱛᱚ ᱚᱱᱟ ᱫᱚ ᱵᱟᱠᱚ ᱵᱩᱡ ᱫᱟ, ᱩᱱᱟᱹᱜ ᱢᱚᱸᱡᱽ ᱟᱵᱚ ᱦᱟᱣᱟ ᱢᱮᱱᱟᱜᱼᱟ᱾ ᱨᱮᱭᱟᱲ ᱜᱮ ᱵᱷᱟᱜᱮ ᱡᱟᱹᱯᱤᱫᱚᱜ ᱟᱨ ᱪᱮᱫ ᱦᱮᱸ
ᱟᱪᱪᱷᱟ ᱟᱹᱰᱤ ᱱᱟᱯᱟᱭ ᱠᱟᱛᱷᱟ ᱜᱚᱝᱠᱮ ᱟᱨ ᱦᱚᱸᱜᱼᱚᱭ ᱡᱮ ᱦᱚᱭ ᱫᱟᱜ ᱡᱟᱹᱲᱤᱭ ᱫᱟᱭ ᱱᱚᱣᱟ ᱛᱮ ᱮ ᱚᱞᱟᱜ ᱠᱚ ᱛᱟᱨᱯᱚᱨᱮ ᱪᱮᱫ ᱠᱚ ᱠᱷᱚᱭ ᱠᱷᱚᱛᱤ ᱠᱚ ᱦᱩᱭᱮᱱ ᱛᱟᱯᱮᱭᱟ ᱟᱨ ᱡᱤᱵᱽ ᱡᱤᱭᱟᱹᱞᱤ ᱠᱚ ᱚᱠᱟ ᱠᱚᱨᱮ ᱯᱮ ᱫᱚᱦᱚ ᱞᱮᱫ ᱠᱚᱣᱟ ᱱᱚᱣᱟ ᱠᱚ ᱞᱟᱹᱭ
ᱦᱮᱸ ᱠᱷᱚᱛᱤ ᱫᱚ ᱦᱩᱭ ᱟᱠᱟᱱ ᱛᱟᱞᱮᱭᱟ ᱡᱟᱸᱦᱟᱨᱮ ᱩᱱ ᱠᱷᱚᱡ ᱰᱟᱝᱨᱤ ᱢᱮᱨᱚᱢ ᱠᱚᱞᱮ ᱛᱚᱞ ᱠᱚᱣᱟ ᱜᱚᱲᱟ ᱨᱮ ᱦᱟᱸᱜ ᱚᱱᱟ ᱠᱚᱨᱮ ᱱᱟᱜ ᱦᱚᱸ ᱵᱩᱥᱩᱵ ᱨᱮᱱᱟᱜ ᱛᱚ ᱚᱱᱟ ᱵᱩᱥᱩᱵ ᱦᱚᱸ ᱥᱮᱭᱟᱣ ᱠᱟᱱᱟ ᱦᱮ ᱥᱮᱭᱟ ᱠᱟᱱ ᱛᱮ ᱫᱟᱜ ᱠᱚ ᱡᱚᱨᱚᱜ ᱠᱟᱱᱟ, ᱩᱱᱠᱩ ᱢᱮᱨᱚᱢ ᱰᱟᱹᱝᱨᱤ ᱠᱚᱠᱚ ᱞᱚᱦᱚᱫᱚᱜ ᱠᱟᱱᱟ ᱟᱨ ᱞᱟᱦᱟ ᱥᱮᱫ ᱢᱟ ᱫᱚ ᱦᱩᱲᱩ ᱠᱚᱦᱚᱸ ᱵᱷᱟᱜᱮ ᱴᱷᱤᱠ ᱵᱟᱝ ᱦᱩᱭ ᱠᱟᱱ ᱛᱮ ᱚᱱᱟ ᱠᱷᱟᱹᱛᱤᱨ ᱛᱮ ᱚᱲᱟᱜ ᱫᱟᱵ ᱞᱟᱹᱜᱤᱫ ᱵᱩᱥᱩᱵ ᱫᱚᱦᱚ ᱚᱱᱟ ᱵᱟᱹᱱᱩᱜ ᱠᱟᱫᱟ ᱛᱚ ᱚᱱᱟ ᱥᱮᱭᱟᱣ ᱠᱟᱱᱛᱮ ᱫᱟᱜ ᱠᱚ ᱡᱚᱨᱚᱜ ᱠᱟᱱᱟ ᱠᱷᱚᱲ ᱠᱚ ᱞᱚᱦᱚᱫᱚᱜ ᱠᱟᱱᱟ ᱟᱨ ᱜᱚᱢᱠᱮ ᱱᱤᱛ ᱟᱜ ᱠᱟᱛᱷᱟ ᱞᱟᱹᱭ ᱜᱟᱱᱚᱜᱼᱟ ᱡᱮ, ᱚᱲᱟᱜ ᱥᱩᱨ ᱥᱩᱯᱩᱨ ᱠᱚᱨᱮ ᱦᱚᱸ ᱡᱟᱸᱦᱟᱭ ᱛᱚ ᱦᱟᱥᱟ ᱨᱮᱭᱟᱜ ᱚᱲᱟᱜ ᱠᱟᱱᱟ ᱚᱱᱟ ᱠᱚᱫᱚ ᱫᱟᱜ ᱛᱮᱜᱮ, ᱞᱚᱦᱚᱜ ᱟᱠᱟᱱᱟ ᱠᱟᱸᱛ ᱠᱚ ᱢᱟᱱᱮ ᱚᱱᱠᱟᱭ ᱫᱟᱜ ᱠᱟᱫᱟ ᱟᱨ ᱦᱚᱸ ᱦᱚᱭ ᱛᱮ ᱫᱟᱜ ᱠᱟᱫᱟᱭ ᱥᱮ ᱛᱟᱦᱚᱞᱮ ᱠᱷᱟᱱ ᱫᱚ ᱚᱱᱟ ᱡᱟᱹᱥᱛᱤ ᱜᱮ ᱞᱚᱦᱚᱫ ᱠᱟᱱᱟ ᱦᱩᱸ
ᱟᱪᱪᱷᱟ ᱟᱹᱰᱤ ᱱᱟᱯᱟᱭ ᱠᱟᱛᱷᱟ ᱛᱟᱦᱚᱞᱮ ᱟᱨ ᱜᱚᱝᱠᱮ ᱱᱚᱣᱟ ᱠᱚ ᱟᱯᱮ ᱥᱚᱨᱠᱟᱨ ᱯᱟᱦᱟᱴᱟ ᱠᱷᱚᱱ ᱛᱤᱱᱟᱹᱜ ᱜᱚᱲᱚ ᱥᱚᱯᱚᱦᱚᱫ ᱯᱮ ᱧᱟᱢ ᱫᱟ ᱥᱮ ᱵᱟᱝ?
ᱵᱟᱝ ᱵᱟᱝ ᱟᱞᱮ ᱫᱚ ᱥᱚᱨᱠᱟᱨ ᱯᱟᱥᱴᱟ ᱠᱷᱚᱱ ᱫᱚ ᱜᱚᱲᱚ ᱫᱚ ᱮᱢᱚᱜ ᱠᱟᱱ ᱨᱮᱦᱚᱸᱭ ᱚᱱᱮ ᱛᱚ ᱱᱤᱛ ᱫᱷᱟᱹᱵᱤᱡ ᱛᱮ ᱟᱹᱣᱨᱤ ᱞᱮ ᱧᱟᱢᱟ, ᱚᱱᱠᱟ ᱦᱚᱲ ᱠᱚᱫᱚ ᱧᱮᱞ ᱠᱟᱱᱟ ᱧᱟᱢ ᱠᱟᱜ ᱜᱮᱭᱟ ᱯᱮ ᱵᱟᱝ ᱛᱮ ᱦᱚ ᱵᱟᱝ ᱵᱟᱝ ᱢᱤᱫ ᱵᱟᱨ ᱦᱚᱲ ᱡᱟᱦᱟᱸᱭ ᱩᱱᱠᱩ ᱚᱱᱟ ᱥᱚᱨᱠᱟᱨᱤ ᱚᱱᱮ ᱚᱱᱠᱟᱱᱟᱜ ᱠᱟᱹᱢᱤ ᱨᱮ ᱢᱮᱱᱟᱜ ᱠᱚᱣᱟ, ᱦᱳᱭ ᱤᱱᱠᱟ. ᱱ ᱠᱚ ᱟᱨ ᱪᱮ, ᱟᱞᱮ ᱫᱚ ᱱᱟᱦᱟᱜ ᱟᱹᱣᱨᱤ ᱞᱮ ᱧᱟᱢᱟ ᱦᱚᱭᱛᱳ, ᱧᱟᱢ ᱜᱮᱭᱟᱞᱮ ᱦᱟᱸᱜ ᱚᱝᱠᱟ ᱠᱟᱜᱚᱡᱽ ᱯᱚᱛᱨᱚ ᱠᱚ ᱛᱚ ᱟᱹᱣᱨᱤ ᱞᱮ ᱠᱚᱨᱟᱣᱼᱟ᱾ ᱚᱱᱟ ᱠᱚ ᱠᱚᱨᱟᱣ ᱞᱮᱠᱷᱟᱱ ᱫᱚ ᱧᱟᱢᱚᱜ ᱜᱮᱭᱟᱢ ᱦᱩᱸ ᱟᱯᱮ ᱥᱮᱫ ᱫᱚ ᱛᱟᱦᱚᱞᱮ ᱜᱚᱢᱠᱮ ᱚᱱᱠᱟ ᱱᱚᱜ-ᱚᱭ ᱞᱟᱹᱭ ᱠᱮᱫᱟᱢ ᱫᱟᱜ ᱡᱟᱹᱲᱤ ᱠᱟᱛᱮ ᱪᱮᱫ ᱠᱚ ᱚᱱᱠᱟ ᱦᱟᱱᱟᱜ ᱮᱴᱠᱮᱴᱚᱬᱮ ᱥᱮ ᱚᱱᱠᱟ ᱠᱷᱚᱭ ᱠᱷᱚᱛᱤ ᱭᱮᱱ ᱛᱟᱯᱮᱭᱟ?
ᱦᱮᱸ ᱠᱷᱚᱭ ᱠᱷᱛᱤ ᱫᱚ ᱟᱹᱰᱤ ᱜᱮ ᱦᱩᱭ ᱱᱟ ᱚᱱᱟ ᱠᱚ ᱢᱩᱫᱽᱫᱷᱮᱨᱮ ᱟᱢ ᱜᱮ ᱟᱹᱰᱤ ᱜᱟᱱ ᱜᱮᱢ ᱞᱟᱹᱭ ᱥᱚᱫᱚᱨ ᱠᱮᱫᱟ ᱦᱮᱸ ᱥᱮ, ᱦᱚᱜ ᱚ ᱚᱝᱠᱟᱱ ᱢᱤᱫᱴᱮᱱ ᱵᱟᱨᱮᱭᱟ ᱚᱠᱚᱭ ᱠᱚᱛᱮ ᱡᱟᱦᱟᱸ ᱠᱚᱫᱚ ᱟ ᱡᱷᱚᱛᱚ ᱜᱮᱢ ᱞᱟᱹᱭ ᱥᱚᱫᱚᱨ ᱠᱮᱫᱟ ᱛᱟᱨ ᱯᱚᱨᱮ ᱜᱚᱢᱠᱮ ᱩᱸ ᱟᱫᱚ ᱱᱤᱛᱚᱜ ᱚᱠᱛᱚ ᱨᱮ ᱫᱟᱜ ᱮᱫᱟᱭ ᱥᱮ ᱵᱟᱝ ᱚᱱᱟ ᱢᱟ ᱦᱚᱞᱟ ᱢᱫᱷᱮᱨ ᱨᱮ ᱦᱚᱭ ᱫᱟᱜ ᱛᱮᱨᱟᱯᱚᱱᱟᱭ ᱱᱤᱛᱚᱜ ᱦᱚ ᱛᱚ ᱪᱤᱠᱠᱟᱭ ᱫᱟᱜ ᱫᱟ ᱚᱱᱠᱟᱜᱮ ᱦᱚᱭ ᱫᱟᱜ ᱫᱟ ᱥᱮ ᱱᱤᱛᱚᱜ ᱫᱚ ᱵᱟᱭ ᱫᱟᱜ ᱫᱟ
ᱦᱮᱸ ᱦᱚᱞᱟ ᱢᱟᱫᱷᱮᱨ ᱠᱷᱚᱱ ᱫᱚ ᱚᱱᱠᱟ ᱢᱤᱫ ᱨᱚᱠᱚᱢ ᱜᱮ ᱫᱟᱜ ᱫᱟᱭ ᱥᱮᱛᱟᱜ ᱠᱷᱚᱱᱟᱜ ᱡᱟᱦᱟᱱᱟᱜ ᱠᱚ᱾ ᱠᱟᱹᱢᱤ ᱠᱚᱦᱚᱸ ᱪᱟᱞᱟᱣ ᱵᱟᱝ ᱜᱟᱱᱚᱜ ᱠᱟᱱᱟ ᱡᱮ ᱡᱟᱦᱟᱱᱟᱜ ᱮᱢ ᱠᱟᱹᱢᱤᱭᱟ ᱥᱮ ᱪᱮᱫ ᱚᱱᱠᱟ ᱚᱲᱟᱜ ᱨᱮᱜᱮ ᱛᱩᱲᱩᱠ ᱦᱚᱸ ᱡᱚᱢ ᱦᱩᱭᱩᱜ ᱠᱟᱱᱟ ᱟᱨ ᱰᱟᱹᱝᱨᱤ ᱢᱮᱨᱚᱢ ᱠᱚ ᱩᱱᱠᱩ ᱠᱚ ᱢᱮᱱᱟᱜ ᱠᱚᱣᱟ ᱛᱚ ᱩᱱᱠᱩ ᱠᱚᱦᱚᱸ ᱟᱲᱟᱜ ᱦᱩᱭᱩᱜ ᱠᱟᱱᱟ ᱩᱱᱠᱩ ᱠᱚᱦᱚᱸ ᱞᱚᱦᱚᱫᱚᱜ ᱠᱟᱱ ᱛᱟᱠᱚ ᱚᱱᱠᱟ ᱫᱚ ᱵᱟᱝᱞᱮ ᱢᱤᱫ ᱜᱷᱟᱹᱲᱤ ᱞᱮ ᱟᱲᱟᱜ ᱠᱚ ᱠᱟᱱ ᱫᱚ ᱟᱨ ᱢᱤᱫ ᱵᱮᱲᱟ ᱫᱚ ᱛᱚᱞ ᱠᱟᱠᱚ ᱠᱟᱱᱟᱞᱮ ᱵᱩᱥᱩᱵ ᱠᱚᱞᱮ ᱮᱢᱟ ᱠᱚ ᱠᱟᱱᱟ ᱢᱮᱱᱠᱷᱟᱱ ᱱᱚᱜᱼᱚᱭ ᱡᱮ ᱢᱮᱨᱚᱢ ᱢᱮᱨᱚᱢ ᱟᱨ ᱩᱱᱠᱩ ᱛᱚᱞ ᱠᱟᱛᱮ ᱜᱟᱱᱚᱜ ᱵᱩᱥᱩᱵ ᱠᱚᱛᱮ ᱮᱢ ᱦᱚᱸ ᱵᱟᱝ ᱜᱟᱱᱚᱜ ᱠᱟᱱᱟ᱾ ᱩᱱᱠᱩ ᱫᱚ ᱚᱱᱠᱟᱜᱮ ᱠᱚᱥᱴᱚ ᱠᱟᱛᱮᱜ ᱨᱮᱦᱚᱸ ᱟᱹᱛᱤᱧ ᱦᱚᱪᱚᱭᱮᱫ ᱠᱚᱣᱟᱞᱮ ᱟᱨ ᱢᱮᱨᱚᱢ ᱛᱚ ᱚᱱᱠᱟ ᱰᱟᱹᱨ ᱯᱟᱞᱦᱟ ᱞᱚᱦᱚᱫᱚᱜ ᱠᱟᱱ ᱠᱷᱟᱱ ᱫᱚ ᱚᱱᱟ ᱠᱚᱞᱮ ᱟᱹᱜᱩ ᱠᱟᱱᱟ ᱢᱮᱱᱠᱷᱟᱱ ᱞᱚᱦᱚᱫ ᱠᱷᱟᱹᱛᱤᱨ ᱛᱮ ᱡᱚᱢ ᱦᱚᱸ ᱵᱟᱠᱚ ᱡᱚᱢᱫᱟ ᱦᱮᱸ ᱩᱱᱠᱩ ᱦᱚᱸ ᱟᱹᱰᱤ ᱥᱚᱢᱚᱥᱭᱟ ᱦᱩᱭᱩᱜ ᱠᱟᱱ ᱛᱟᱠᱚᱣᱟ ᱵᱟᱨ ᱨᱮᱱᱟᱜ ᱛᱤᱥ ᱟᱹᱱᱤᱡ ᱮ ᱯᱷᱟᱸᱠ ᱫᱟᱭ ᱥᱮ ᱟᱨᱦᱚᱸ ᱞᱟᱹᱭ ᱫᱚᱠᱚ ᱵᱟᱨᱯᱮ ᱫᱤᱱᱮ ᱫᱟᱜᱽ ᱜᱮᱭᱟᱭ᱾ ᱛᱚ ᱩᱱᱟᱹᱜ ᱦᱟᱹᱵᱤᱡ ᱫᱚ ᱮᱠᱩᱟ ᱠᱚᱥᱴᱚ ᱛᱮᱜᱮ ᱛᱟᱦᱮᱸ ᱦᱳᱭᱳᱜᱼᱟ ᱟᱞᱮ ᱦᱚᱸ ᱠᱚᱥᱴᱚ ᱨᱮᱜᱮ ᱢᱮᱱᱟᱜ ᱞᱮᱭᱟ ᱡᱮᱢᱚᱱ ᱱᱤᱛᱟᱨ ᱡᱟᱦᱟᱱᱟᱜ ᱟᱱᱟᱡ ᱠᱚᱦᱚᱸ ᱡᱚᱢ ᱥᱟᱱᱟ ᱠᱟᱱᱟ, ᱚᱱᱟ ᱠᱚᱦᱚᱸ ᱟᱹᱜᱩ ᱪᱟᱞᱟᱣ ᱵᱟᱝ ᱜᱟᱱᱚᱜ ᱠᱟᱱᱟ ᱫᱟᱜ ᱡᱟᱹᱲᱤ ᱠᱷᱟᱹᱛᱤᱨ ᱛᱮ ᱚᱝᱠᱟ ᱫᱟᱜᱨᱮᱢ ᱞᱚᱦᱚᱜ ᱞᱮᱱᱠᱷᱟᱱ ᱨᱩᱣᱟ, ᱹ ᱦᱟᱹᱥᱩ, ᱢᱟᱸᱫᱟ ᱮᱢᱟᱱ ᱠᱚ ᱡᱚᱴ ᱠᱷᱴᱟᱜᱼᱟ ᱦᱮᱸ ᱚᱱᱟ ᱠᱷᱟᱹᱛᱤᱨ ᱛᱮ ᱟᱭᱢᱟ ᱜᱮ ᱮᱴᱠᱮᱴᱚᱬᱮ ᱦᱩᱭᱩᱜ ᱠᱟᱱᱟ
ᱮᱠᱫᱚᱢ ᱴᱷᱤᱠ ᱠᱟᱛᱷᱟ ᱜᱮᱢ ᱞᱟᱹᱭ ᱠᱟᱫᱟ ᱴᱷᱤᱠ ᱴᱷᱤᱠ ᱟᱥ ᱟᱭ ᱛᱟᱨᱯᱚᱨᱮ ᱥᱟᱹᱨᱤᱜᱮ ᱱᱚᱣᱟ ᱫᱚ ᱟᱹᱰᱤ ᱫᱩᱠ ᱟᱱᱟᱜ ᱠᱟᱱᱟ ᱟᱢᱡᱟ ᱠᱚᱢ ᱞᱟᱹᱭ ᱠᱮᱫᱟ ᱤᱧᱟᱹᱜ ᱦᱚᱸ ᱚᱱᱟ ᱟᱢᱟᱜ ᱠᱟᱛᱷᱟ ᱟᱸᱡᱚᱢ ᱠᱟᱛᱮ ᱢᱮᱫ ᱫᱟᱜ ᱠᱚ ᱯᱮᱲᱮ ᱯᱮᱲᱮᱜ ᱠᱟᱱ ᱛᱤᱧᱟᱹ᱾ ᱢᱮᱫ ᱫᱟᱜ ᱡᱚᱨᱚ ᱡᱚᱨᱚᱜᱤᱧ ᱵᱩᱡ ᱫᱟ ᱤᱧᱦᱚᱸ ᱵᱟᱝ ᱫᱩᱧ ᱨᱟᱜᱟ ᱱᱩᱱᱟᱹᱜ ᱫᱩᱠ ᱫᱚ ᱵᱟᱝ ᱦᱩᱭ ᱠᱟᱱ ᱛᱟᱭᱟ ᱤᱧᱦᱚᱸ ᱵᱟᱝ ᱤᱧ ᱵᱩᱡᱽ ᱫᱟᱲᱮᱜ ᱠᱟᱱᱟ᱾
ᱦᱮᱸ ᱫᱩᱠ ᱨᱮᱱᱟᱜ ᱠᱟᱱ ᱜᱮᱭᱟ ᱱᱚᱣᱟ ᱠᱚᱫᱚ ᱡᱮᱢᱚᱱ ᱡᱮᱢᱚᱱ ᱡᱚᱛᱚ ᱫᱤᱱ ᱦᱤᱞᱳᱜ ᱫᱚ ᱟᱨ ᱚᱱᱠᱟ ᱫᱚ ᱵᱟᱝᱵᱚᱱ ᱛᱟᱦᱮᱱᱟ ᱵᱟᱱᱟᱨ ᱜᱮ ᱧᱟᱢᱦᱳᱭᱳᱜ ᱛᱟᱵᱚᱱᱟ ᱫᱩᱠᱠᱷᱚ ᱠᱚᱥᱴᱚ ᱛᱚ ᱱᱩᱠᱤᱱ ᱫᱚ ᱵᱟᱱᱟᱨ ᱟᱛᱮᱫ ᱜᱮ ᱟᱵᱚ ᱫᱚ ᱡᱤᱭᱚᱱ ᱠᱷᱟᱱᱰᱟᱜ ᱛᱟᱵᱚᱱᱟ᱾ ᱚᱠᱟ ᱥᱩᱢᱚᱭ ᱥᱩᱠ ᱠᱷᱟᱱ ᱫᱚ ᱚᱠᱟ ᱥᱩᱢᱟᱹᱭ ᱫᱩᱠ ᱦᱩᱭᱩᱜᱼᱟ ᱛᱤᱱ ᱠᱚᱨᱮ ᱪᱮᱫ ᱦᱩᱭᱩᱜᱼᱟ ᱚᱱᱟ ᱫᱚ ᱞᱟᱹᱭ ᱦᱚᱸ ᱵᱟᱝᱵᱚᱱ ᱫᱟᱲᱮᱭᱟᱜ ᱠᱟᱱᱟ ᱱᱚᱜᱚᱭ ᱡᱮᱢᱚᱱ ᱟᱞᱮ ᱥᱮᱫ ᱠᱷᱚᱱ ᱢᱚᱬᱮ ᱫᱤᱱ ᱦᱟᱹᱵᱤᱡ ᱫᱚ ᱟᱞᱮ ᱫᱚ ᱫᱚᱢᱮ ᱜᱮ ᱥᱚᱢᱚᱥᱥᱟ ᱦᱩᱭᱩᱜ ᱠᱟᱱ ᱛᱟᱞᱮᱭᱟ ᱫᱩᱠᱠᱷᱚ ᱠᱚᱥᱴᱚ ᱨᱮᱱᱟᱜ ᱠᱟᱱ ᱜᱮᱭᱟ ᱱᱚᱣᱟ ᱫᱚ᱾ ᱟᱨ ᱟᱭᱢᱟ ᱚᱱᱟ ᱮᱴᱠᱮᱴᱚᱲᱮᱢ ᱟᱱᱡᱚᱢᱟ ᱱᱟᱦᱟᱜ ᱯᱟᱹᱴᱷᱩᱣᱟᱹ ᱠᱚᱦᱚᱸ ᱟᱠᱚ ᱚᱱᱟ ᱤᱥᱠᱩᱞ ᱠᱚ ᱵᱟᱠᱚ ᱪᱟᱞᱟᱣ ᱫᱟᱲᱮᱭᱟᱜ ᱠᱟᱱᱟ ᱫᱟᱜ ᱦᱮᱸ ᱱᱚᱜᱼᱚᱭ ᱱᱚᱝᱠᱟ ᱦᱩᱭᱩᱜ ᱠᱟᱱᱟ ᱟᱨ ᱪᱮᱫ?
ᱦᱮᱸ ᱜᱚᱝᱠᱮ ᱟᱫᱚ ᱟᱞᱚᱢ ᱞᱟᱹᱭᱟ ᱩᱱᱟᱹᱜ ᱫᱩᱠ ᱨᱮᱭᱟᱜ ᱠᱟᱛᱷᱟ᱾ ᱵᱟᱠᱷᱟᱱ ᱤᱧ ᱦᱚᱸ ᱨᱟᱜ ᱥᱟᱱᱟᱧ ᱠᱟᱱᱟ ᱦᱮᱸ ᱥᱮ ᱢᱟᱱᱮ ᱢᱤᱫᱴᱮᱱ ᱫᱩᱠ ᱨᱮᱭᱟᱜ ᱟᱫᱚ ᱟᱹᱰᱤ ᱫᱩᱠ ᱨᱮᱭᱟᱜ ᱩᱱᱟᱹᱜ ᱫᱩᱠ ᱨᱮᱭᱟᱜ ᱠᱟᱛᱷᱟ ᱱᱚᱣᱟ ᱫᱚ ᱥᱟᱹᱨᱤ ᱜᱮ ᱪᱮ ᱫᱚ ᱵᱚᱸᱜᱟ ᱪᱮᱫᱟᱜ ᱡᱮ ᱱᱚᱝᱠᱟᱭ ᱫᱟ ᱦᱮᱸᱛᱮ
ᱦᱮᱸ ᱦᱮᱸ ᱦᱮᱸ ᱠᱟᱱ ᱜᱮᱭᱟ ᱦᱮᱸ ᱜᱚᱢᱠᱮ ᱞᱟᱹᱭᱢᱮ
ᱢᱮᱱᱫᱟᱹᱧ ᱠᱤᱪᱷᱩ ᱠᱤᱪᱷᱩ ᱡᱟᱭᱜᱟᱮ ᱱᱚᱝᱠᱟ ᱵᱷᱩᱢᱤᱤᱠᱢᱯᱚ ᱠᱚ ᱦᱩᱭᱩᱜ ᱜᱮᱭᱟ ᱚᱟᱱᱮ ᱚᱛ ᱠᱚ ᱞᱟᱲᱟᱜᱼᱟ ᱚᱱᱠᱟ ᱟᱯᱮᱥᱮᱫ ᱢᱤᱫᱵᱟᱨᱭᱟ ᱦᱩᱭᱩᱜ ᱜᱮᱭᱟ ᱥᱮ ᱵᱟᱝ
ᱦᱮ ᱚᱱᱠᱟ ᱵᱷᱢᱤᱠᱚᱢᱯᱚ ᱫᱚ ᱦᱩᱭᱩᱜ ᱜᱮᱭᱟ ᱱᱮᱛᱟᱨ ᱫᱤᱱ ᱫᱚ ᱦᱩᱭᱩᱜᱳ ᱨᱮᱦᱚᱸ ᱱᱚᱜᱼ ᱫᱟᱜ ᱫᱟᱭᱚ ᱱᱮᱛᱟᱨ ᱫᱚ ᱴᱷᱤᱠ ᱜᱮᱭᱟ ᱚᱱᱠᱟ ᱞᱮᱠᱟ ᱫᱚ
ᱦᱟᱱᱟ ᱮᱴᱠᱮᱴᱚᱲᱮ ᱫᱚ ᱵᱟᱝ ᱦᱩᱭᱩᱜᱼᱟ ᱟᱨ ᱱᱚᱜᱼᱚᱭᱮ ᱫᱷᱚᱨᱚᱱ ᱫᱤᱱ ᱫᱷᱚᱨ ᱛᱮ ᱛᱚ ᱴᱤᱠᱜᱮ ᱢᱮᱱᱠᱷᱟᱱ ᱡᱩᱫᱤ ᱵᱷᱩᱢᱤ ᱠᱚᱢᱯᱚᱭᱟᱭ ᱟᱹᱰᱤ ᱵᱚᱛᱚᱨ ᱜᱮ ᱵᱩᱡᱷᱟᱹᱜᱼᱟ ᱛᱚᱠᱷᱚᱱ ᱫᱚ ᱡᱚᱛᱚ ᱟᱥᱟ ᱫᱷᱩᱲ ᱠᱚ ᱨᱚᱦᱚᱲ ᱠᱚᱜᱼᱟ ᱛᱚᱠᱷᱚᱱ ᱫᱚ ᱚᱲᱟᱜ ᱠᱚᱨᱮ ᱢᱮᱱᱠᱷᱟᱱ ᱫᱚ ᱵᱚᱛᱚᱨ ᱜᱮ ᱵᱩᱡᱷᱟᱹᱜᱼᱟ ᱚᱱᱠᱟ ᱢᱤᱫ ᱫᱷᱟ ᱦᱩᱭ ᱠᱟᱱᱟ ᱛᱚᱠᱷᱚᱱ ᱫᱚ ᱵᱩᱡ ᱫᱟᱲᱮᱭᱟᱠᱚ ᱠᱟᱱᱟ ᱯᱩᱨᱟᱹ ᱡᱮ ᱵᱷᱵᱤᱠᱢᱯᱚ ᱦᱩᱭᱩᱜ ᱠᱟᱱᱟ ᱢᱮᱱᱛᱮ ᱚᱱᱠᱟ ᱵᱟᱨᱦᱮ ᱥᱮᱫᱨᱮ ᱫᱩᱲᱩᱵ ᱦᱩᱭ ᱟᱠᱟᱱᱟ ᱫᱟᱨᱮ ᱵᱩᱴᱟᱹ ᱨᱮ ᱮᱠᱷᱚᱱ ᱫᱟᱨᱮ ᱠᱚᱦᱚᱸ
ᱥᱮ ᱯᱩᱨᱟᱹ ᱟᱹᱰᱤ ᱡᱳᱨ ᱠᱟᱛᱮ ᱞᱟᱲᱟᱣᱮᱱᱟ ᱛᱚᱠᱷᱚᱱ ᱫᱚ ᱫᱚᱢᱮᱜ ᱜᱤᱧ ᱵᱚᱛᱚᱨ ᱞᱮᱱᱟ ᱫᱟᱨᱮ ᱵᱩᱴᱟᱹᱨ ᱨᱤᱧ ᱫᱩᱲᱩᱵ ᱛᱟᱦᱮᱸ ᱠᱟᱱ ᱨᱮᱦᱚᱸ ᱠᱚᱲᱟᱢ ᱠᱚ ᱫᱷᱟᱨ ᱴᱟᱠᱟᱢ ᱛᱤᱧᱟᱹᱟ ᱚᱱᱟ ᱠᱚ ᱡᱤᱱᱤᱥ ᱫᱚ ᱵᱚᱛᱚᱨᱟᱜᱼᱟ ᱪᱮᱫᱟᱜ ᱥᱮ ᱢᱟᱹᱱᱢᱤ ᱡᱤᱭᱚᱱ ᱢᱤᱫ ᱫᱷᱟᱢ ᱧᱟᱢ ᱟᱠᱟᱫᱟ ᱡᱟᱦᱟᱸ ᱪᱤᱠᱟᱹ ᱞᱮᱱᱠᱷᱟᱱ ᱚᱱᱟ ᱦᱚᱸ ᱱᱟᱯᱟᱭ ᱛᱮ ᱛᱟᱦᱮᱱ ᱦᱩᱭᱩᱜ ᱛᱟᱵᱚᱱᱟ ᱦᱮᱸ ᱡᱟᱦᱟᱸ ᱪᱤᱠᱟᱹᱣ ᱞᱮᱱᱠᱷᱟᱱ ᱫᱚ ᱟᱨᱚ ᱚᱱᱟ ᱦᱚᱸ ᱞᱟᱹᱭ ᱜᱟᱱᱚᱜᱼᱟ ᱦᱟᱥᱟ ᱚ ᱟᱫᱚ ᱢᱮᱱᱠᱷᱟᱱ ᱡᱟᱦᱟᱸ ᱛᱤᱱᱟᱹᱜ ᱫᱤᱱ ᱜᱮ ᱢᱮᱱᱟᱜ ᱵᱚᱱᱟ ᱚᱱᱠᱟ ᱱᱟᱯᱟᱭ ᱛᱮᱵᱚᱱ ᱛᱟᱦᱮᱱ ᱢᱟ ᱥᱟᱵᱫᱷᱟᱱ ᱛᱮᱵᱚᱱ ᱛᱟᱦᱮᱱ ᱢᱟ ᱦᱮᱸ
ᱟᱪᱪᱷᱟ ᱦᱮᱸ ᱜᱚᱝᱠᱮ ᱟᱨ ᱜᱚᱝᱠᱮ ᱟᱵᱮᱱ ᱵᱮᱱ ᱨᱟᱜ ᱮᱫ ᱴᱮᱠᱟᱣ ᱨᱮᱱᱟᱜ ᱨᱚᱲᱤᱧ ᱟᱸᱡᱚᱢᱫᱟ ᱫᱩᱠ ᱫᱚ ᱟᱹᱭᱠᱟᱹᱜ ᱠᱟᱱ ᱜᱮᱭᱟ ᱟᱫᱚ ᱨᱟᱜ ᱫᱚ ᱟᱞᱚ ᱵᱮᱱ ᱨᱟᱜᱟ ᱦᱮᱸ ᱥᱮ ᱥᱟᱹᱨᱤᱜᱮ ᱟᱹᱰᱤ ᱡᱟᱦᱟᱸᱜᱮ ᱪᱟᱸᱫᱳ ᱵᱚᱸᱜᱟ ᱟᱯᱮ ᱥᱟᱞᱟᱜ ᱪᱤᱠᱟᱹᱭᱮᱫᱟ ᱟᱹᱰᱤ